ᱦᱮᱸ ᱜᱚᱝᱠᱮ ᱡᱚᱦᱟᱨ ᱜᱮ, ᱦᱳᱭ᱾ ᱟᱨ ᱡᱚᱢ ᱵᱟᱲᱟ ᱠᱚᱫᱚ ᱦᱩᱭᱮᱱ ᱜᱮᱭᱟ ᱥᱮ?
ᱮᱨᱳᱫ ᱛᱮᱦᱮᱧ ᱫᱚ ᱡᱚᱢ ᱵᱟᱲᱟ ᱵᱚᱞᱛᱮ ᱱᱚᱝᱠᱟ ᱦᱳᱥ ᱴᱮᱞ ᱠᱚᱨᱮ ᱛᱟᱦᱮᱸ ᱦᱩᱭᱩᱜᱼᱟ ᱛᱚ, ᱛᱮᱦᱮᱧ ᱫᱚ ᱱᱚᱝᱠᱟ ᱪᱟᱸᱫᱳ ᱠᱚᱦᱚᱸ ᱢᱩᱪᱟᱹᱫᱚᱜ ᱠᱟᱱᱟ, ᱟᱫᱚ ᱛᱮᱦᱮᱧ ᱱᱟᱜ ᱵᱮᱵᱚᱥᱛᱷᱟ ᱫᱚ ᱢᱚᱴᱟᱢᱩᱴᱤᱢ ᱵᱷᱟᱜᱮ ᱧᱚᱜ ᱜᱮ ᱛᱟᱦᱮᱸ ᱠᱟᱱᱟ, ᱚᱱᱠᱟ ᱚᱱᱮ ᱨᱚᱦᱚᱲ ᱨᱚᱦᱚᱲ ᱟᱞᱩ ᱵᱷᱟᱡᱟ ᱟᱨ ᱰᱟᱹᱞ ᱠᱚᱦᱚᱸ ᱜᱟᱲᱚ ᱧᱚᱜ ᱞᱟᱹᱰᱩ ᱡᱤᱞ ᱠᱚᱥᱟᱣ᱾
ᱦᱮᱸ ᱦᱮᱸ, ᱚᱸᱟ ᱟᱨ ᱮᱢᱱᱤ ᱫᱚ ᱱᱟᱯᱟᱭ ᱵᱟᱲᱟᱜᱮ, ᱦᱮᱸ ᱤᱧ ᱦᱚᱸᱧ ᱡᱚᱢ ᱵᱟᱲᱟ ᱠᱮᱫ ᱜᱮ ᱤᱧᱦᱚᱸ ᱵᱟᱨᱦᱨᱮ ᱨᱮᱜᱮᱧ ᱛᱟᱦᱮᱱᱟ ᱛᱟᱦᱮᱸ ᱫᱚ᱾ ᱟᱫᱚ ᱚᱱᱟᱛᱮ ᱤᱧ ᱦᱚᱸ ᱢᱚᱴᱟᱢᱩᱴᱤ ᱥᱟᱲᱮ ᱫᱚ ᱱᱚᱼᱚᱭ ᱡᱚᱢ ᱠᱟᱛᱮ ᱜᱮ ᱱᱚᱼᱚᱭ ᱤᱧ ᱮ ᱜᱚᱞᱯᱷᱚᱜ ᱠᱟᱱᱟ ᱦᱟᱸᱜ ᱟᱨ ᱪᱮᱫ᱾
ᱟᱪᱪᱷᱟ ᱦᱚᱜᱼᱚᱭ ᱡᱮ ᱮᱢ ᱥᱟᱺᱜᱤᱧ ᱨᱮ ᱛᱟᱦᱮᱸ ᱠᱟᱛᱮᱫ ᱱᱚᱼᱚᱭ ᱢᱳᱵᱟᱭᱤᱞ ᱛᱟᱞᱟᱛᱮᱞᱟᱝ ᱨᱚᱯᱚᱲ ᱠᱟᱱᱟ ᱥᱚᱢᱚ ᱨᱚᱯᱚᱲ ᱠᱟᱱᱟ᱾ ᱛᱟᱦᱚᱞᱮ ᱟᱵᱚᱣᱟᱜ ᱚᱭ ᱡᱮ ᱦᱮᱡ ᱟᱠᱟᱱᱟ ᱪᱮᱫ ᱠᱚ ᱥᱩᱵᱤᱫᱟ ᱵᱚᱱ ᱧᱟᱢ ᱫᱟ ᱟᱢᱮᱢ ᱢᱚᱱᱮᱭᱟ?
ᱦᱮᱸᱻ ᱮᱠᱫᱚᱢ ᱮᱸ ᱟᱹᱰᱤ ᱵᱷᱟᱹᱞᱤ ᱠᱩᱠᱞᱤ ᱜᱮ ᱛᱚ ᱡᱟᱭᱦᱳᱠ ᱤᱧᱟᱹᱜ ᱮᱸ ᱞᱮᱠᱟ ᱛᱮᱫᱚ ᱤᱧᱫᱩᱧ ᱢᱮᱱᱟ ᱢᱳᱵᱟᱭᱤᱞ ᱦᱮᱡ ᱠᱟᱛᱮ ᱫᱚ ᱟᱵᱚ ᱟᱹᱰᱤ ᱠᱤᱪᱷᱩ ᱡᱤᱱᱤᱥ ᱠᱚ ᱜᱮ ᱵᱚᱱ ᱥᱩᱵᱤᱫᱟᱣ ᱟᱠᱟᱱᱟ᱾ ᱡᱮᱞᱮᱠᱟ ᱧᱮᱞᱚᱜ ᱠᱟᱱᱟ ᱱᱚᱜᱼᱚᱭ ᱡᱮ ᱡᱟᱦᱟᱸ ᱜᱮ ᱡᱩᱫᱤ ᱟᱵᱚ ᱵᱟᱡᱟᱨ ᱫᱤᱥᱚᱢ ᱥᱮ ᱵᱟᱦᱨᱮ ᱫᱤᱥᱚᱢ ᱦᱚᱸ ᱵᱚᱱ ᱥᱮᱱᱚᱜ ᱠᱟᱱᱟ, ᱡᱟᱦᱟᱸᱱᱟᱜ ᱯᱚᱨᱤᱠᱷᱟ ᱠᱟᱨᱚᱱ ᱥᱮ ᱡᱟᱦᱟᱸᱱᱟᱜ ᱜᱮ, ᱚᱸᱰᱮ ᱟᱵᱚ ᱵᱟᱥ ᱨᱮᱱᱟᱜ ᱴᱟᱭᱤᱢ ᱴᱮᱵᱤᱞ ᱵᱚᱱ ᱧᱮᱞ ᱫᱟᱲᱮᱭᱟᱜ ᱠᱟᱱᱟ᱾ ᱛᱤᱨᱮ ᱛᱤᱨᱮ ᱵᱟᱥ ᱢᱮᱱᱟᱜ ᱛᱟᱵᱚᱱᱟ ᱴᱨᱮᱱ ᱨᱮᱱᱟᱜ ᱡᱩᱫᱤ ᱴᱨᱮᱱ ᱛᱮ ᱥᱮᱱᱚᱜ ᱵᱚᱱ ᱢᱮᱱᱫᱟ ᱴᱨᱮᱱ ᱨᱮᱱᱟᱜ ᱦᱚᱸ ᱵᱚᱱ ᱫᱟᱲᱮᱭᱟᱜ ᱠᱟᱱᱟ ᱮᱢᱚᱱᱠᱤ ᱴᱤᱠᱤᱴ ᱦᱚᱸ ᱵᱚᱱ ᱠᱚᱨᱟᱣ ᱫᱟᱲᱮᱭᱟᱜ ᱠᱟᱱᱟ᱾ ᱵᱟᱥ ᱨᱮᱱᱟᱜ, ᱴᱨᱮᱱ ᱨᱮᱱᱟᱜ᱾ ᱛᱚ ᱱᱚᱣᱟ ᱠᱚ ᱤᱫᱤ ᱠᱟᱛᱮᱜ ᱦᱚᱸ ᱢᱚᱴᱟ ᱢᱩᱴᱤ ᱥᱩᱵᱤᱫᱷᱟ ᱜᱤᱧ ᱧᱮᱞ ᱟᱠᱟᱫᱟ ᱛᱟᱨᱯᱚᱨᱮ ᱦᱩᱭᱩᱜ ᱠᱟᱱᱟ ᱮᱸ ᱡᱟᱦᱟᱸᱱᱟᱜ ᱱᱚᱜᱼᱚᱭ ᱡᱮ ᱢᱚᱱᱮ ᱠᱟᱜ ᱢᱮ ᱛᱮᱦᱮᱧ ᱟᱞᱟᱝ ᱥᱟᱺᱜᱤᱧ ᱨᱮᱜᱮ ᱦᱚᱭᱛᱚ ᱞᱟᱝ ᱢᱮᱱᱟᱜ ᱞᱟᱝᱟ ᱥᱮ ᱛᱮᱦᱤᱧ ᱦᱚᱭᱛᱳ ᱥᱟᱯᱳᱡᱽ ᱤᱧ ᱡᱩᱫᱤᱧ ᱦᱮᱡ ᱟᱠᱟᱱ ᱜᱮᱭᱟ, ᱚᱲᱟᱜ ᱦᱚᱲ ᱥᱟᱶ ᱦᱚᱸ ᱢᱚᱴᱟ ᱢᱩᱴᱤ ᱜᱚᱞᱯᱷᱚ ᱦᱩᱭᱩᱜ ᱠᱟᱱᱟ ᱥᱮ
ᱦᱮ
ᱧᱮᱞ ᱨᱮᱱᱟᱜ ᱢᱚᱱᱮ ᱦᱩᱭᱩᱜ ᱠᱟᱱᱟ, ᱧᱮᱞ ᱦᱚᱸ ᱦᱩᱭᱩᱜ ᱠᱟᱱᱟ᱾ ᱡᱟᱦᱟᱸ ᱫᱚ ᱯᱟᱹᱦᱤᱞ ᱫᱤᱱ ᱫᱚ ᱱᱚᱝᱠᱟ ᱫᱚ ᱟᱨ ᱵᱟᱝ ᱦᱩᱭᱩᱜ ᱠᱟᱱ ᱛᱟᱵᱚᱱ ᱛᱟᱦᱮᱸᱱᱟ ᱥᱮ᱾ ᱟᱫᱚ ᱱᱚᱣᱟ ᱞᱮᱠᱟᱛᱤᱧ ᱢᱮᱱᱟ ᱢᱳᱵᱟᱭᱤᱞ ᱫᱚ ᱢᱳᱴᱟ ᱢᱩᱴᱤ ᱟᱨ ᱯᱟᱲᱦᱟᱜ ᱠᱷᱮᱛᱨᱮ ᱦᱚᱸᱧ ᱧᱮᱞ ᱟᱠᱟᱫᱟ ᱡᱩᱫᱤ ᱤᱭᱩᱴᱩᱵᱽ ᱨᱮ ᱡᱟᱦᱟᱸᱱᱟᱜ ᱜᱮ ᱧᱮᱞᱟ ᱢᱚᱴᱟ ᱢᱩᱴᱤ ᱢᱤᱫᱴᱤᱱ ᱥᱟᱨᱟᱜ ᱡᱟᱦᱟᱸᱱᱟᱜ ᱜᱮ ᱡᱩᱫᱤᱢ ᱯᱷᱳᱞᱳᱭᱟ, ᱦᱳᱭ ᱩᱱᱤ ᱥᱟᱨᱟᱜ ᱢᱳᱴᱟᱢᱩᱴᱤ ᱵᱷᱟᱞᱤ ᱵᱟᱹᱞᱤ ᱟᱨ ᱪᱮᱫ ᱢᱮᱰᱟᱢ ᱦᱩᱭᱩᱜ, ᱥᱟᱨᱮ ᱦᱩᱭᱩᱜ, ᱢᱳᱴᱟ ᱢᱩᱴᱤ ᱵᱷᱟᱞᱤ ᱵᱷᱟᱞᱤ ᱜᱮ ᱡᱤ. ᱠᱮ. ‌ᱛᱷᱮᱠᱮ ᱥᱩᱨᱩ ᱠᱚᱨᱮ ᱚᱱᱠᱚ ᱡᱚᱛᱚ ᱨᱚᱠᱚᱢᱟᱜ ᱢᱟᱱᱮ ᱯᱟᱲᱦᱟᱜ ᱜᱮ ᱟᱨ ᱪᱮᱫ, ᱧᱟᱢ ᱮᱫᱟᱢ᱾ ᱡᱟᱦᱟᱸ ᱫᱚ ᱯᱟᱹᱦᱤᱞ ᱫᱚ ᱮᱸ ᱚᱝᱠᱟ ᱞᱮᱠᱟ ᱛᱮᱫᱚ ᱵᱟᱵᱚᱱ ᱧᱟᱢᱮᱫ ᱛᱟᱦᱮᱸᱱᱟ ᱾
ᱦᱮᱸ ᱦᱮᱸᱜ-ᱮᱸ ᱾ ᱟᱫᱚ ᱡᱩᱫᱤᱢ ᱧᱮᱞ ᱞᱮ ᱠᱷᱟᱱ ᱤᱧᱟᱹᱜ ᱞᱟᱹᱭ ᱛᱮᱦᱚᱸ ᱱᱚᱝᱠᱟ ᱜᱮ ᱡᱩᱫᱤ ᱱᱚᱜᱼᱚᱭ ᱢᱳᱵᱟᱭᱤᱞ ᱦᱮᱡ ᱟᱠᱟᱱᱟ, ᱟᱹᱰᱤ ᱠᱤᱪᱷᱩ ᱡᱤᱱᱤᱥ ᱵᱚᱱ ᱟᱫ ᱟᱠᱟᱫ ᱨᱮᱦᱚᱸ ᱢᱳᱵᱟᱭᱤᱞ ᱦᱮᱡ ᱠᱟᱛᱮ ᱡᱩᱫᱤ ᱟᱫ ᱨᱮᱱᱟᱜ ᱠᱟᱛᱷᱟᱧ ᱞᱟᱹᱭᱟ ᱢᱳᱵᱟᱭᱤᱞ ᱦᱮ ᱦᱮᱡ ᱟᱠᱟᱱ ᱚᱱᱟ ᱠᱷᱟᱹᱛᱤᱨ ᱟᱹᱰᱤ ᱚᱲᱟᱜ ᱨᱮ ᱯᱟᱹᱦᱤᱞ ᱡᱟᱦᱟᱸ ᱚᱱᱮ ᱵᱮᱴᱟᱨᱤ ᱥᱤᱥᱴᱮᱢ ᱞᱟᱭᱤᱴ ᱠᱚ ᱚᱱᱟ ᱠᱚ ᱟᱫ ᱟ ᱠᱟᱱᱟ, ᱰᱤᱵᱟᱹ ᱚᱱᱟ ᱟᱪᱪᱷᱟ, ᱛᱟᱯᱚᱨ ᱯᱷᱳ ᱢᱳᱵᱟᱭᱤᱞ ᱡᱳᱜᱟ-ᱡᱳᱜ, ᱠᱷᱟᱹᱛᱤᱨ ᱛᱮ ᱧᱮᱞ ᱢᱮ ᱪᱤᱴᱷᱤ ᱪᱟᱯᱟᱴᱤ ᱠᱟᱹᱴᱤᱡ ᱱᱟᱥᱮᱱᱟᱜ ᱠᱚᱢ ᱟᱠᱟᱱᱟ, ᱟᱪᱪᱷᱟ ᱜᱤᱨᱟᱹ ᱠᱚᱦᱚᱸ ᱠᱟᱹᱴᱤᱡ ᱠᱚᱢ ᱟᱠᱟᱱᱟ ᱵᱟᱯᱞᱟ ᱚᱲᱟᱜ ᱡᱟᱦᱟᱸᱱ ᱠᱚᱨᱮ ᱯᱷᱳᱱ ᱛᱮᱜᱮ ᱠᱚ ᱱᱮᱣᱛᱟ ᱵᱟᱨᱛᱤᱭᱮᱜ ᱠᱚᱣᱟᱢ, ᱟᱫᱚ ᱢᱮᱱᱠᱷᱟᱱ ᱟᱹᱰᱤ ᱟᱭᱢᱟ ᱠᱤᱪᱷᱩ ᱜᱮ ᱵᱚᱱ ᱥᱩᱵᱤᱫᱟ ᱟᱠᱟᱱᱟ᱾ ᱥᱩᱵᱤᱫᱷᱟ ᱵᱚᱞᱛᱮ ᱪᱮᱫᱠᱟ ᱢᱳᱵᱟᱭᱤᱞ ᱫᱚ ᱦᱩᱭᱩᱜ ᱠᱟᱱᱟ ᱡᱩᱫᱤᱢ ᱞᱟᱹᱭᱟ ᱚᱱᱟ ᱫᱷᱟᱹᱨᱛᱤ ᱨᱮᱱᱟᱜ ᱢᱤᱫᱴᱟᱝ ᱡᱷᱚᱛᱚ ᱠᱷᱚᱱ ᱢᱟᱨᱟᱝ ᱮᱸ ᱵᱤᱫᱽᱫᱟᱹᱜᱟᱲ ᱠᱟᱱᱟ ᱥᱮ ᱤᱥᱠᱩᱞ ᱠᱟᱱᱟ᱾
ᱦᱮᱸ ᱦᱮᱸ᱾
ᱚᱱᱟ ᱢᱳᱵᱟᱭᱤᱞ ᱱᱚᱣᱟ ᱫᱷᱟᱹᱨᱛᱤ ᱪᱮᱜ ᱚᱱᱟ ᱫᱷᱟᱹᱨᱛᱤ ᱵᱟᱭᱨᱮ ᱨᱮᱱᱟᱜ ᱡᱤᱱᱤᱥ ᱦᱚᱸ ᱢᱮᱱᱟᱜᱼᱟ ᱥᱩᱫᱩᱢ ᱯᱟᱸᱡᱟᱢ ᱜᱟᱱ ᱞᱮᱠᱷᱟᱱ ᱜᱮ᱾
ᱦᱮᱸ ᱦᱮᱸ᱾
ᱟᱨ ᱥᱟᱶᱛᱮ ᱦᱚᱸᱜᱼᱚᱭ ᱡᱮᱢ ᱧᱟᱢᱟ ᱢᱳᱵᱟᱭᱤᱞ ᱛᱟᱞᱟᱛᱮ ᱟᱹᱰᱤ ᱠᱤᱪᱷᱩ ᱮᱯᱥ ᱠᱚ ᱛᱟᱞᱟᱛᱮ, ᱥᱚᱢᱚᱭ ᱡᱮᱢ ᱯᱷᱳᱱ ᱥᱩᱢᱩᱝ ᱫᱚ ᱵᱟᱝ ᱦᱚᱲ ᱦᱚᱸ ᱧᱮᱞ ᱦᱚᱸᱢ ᱞᱟᱹᱭᱫᱟ ᱱᱟᱰᱮᱢ ᱪᱤᱠᱟᱹᱭᱮᱫᱟ ᱟᱹᱰᱤ ᱠᱤᱪᱷᱩ ᱟᱭᱢᱟ ᱱᱚᱣᱟ ᱨᱮᱱᱟᱜ ᱦᱮᱸ ᱞᱟᱹᱭ ᱞᱮᱠᱷᱟᱱ ᱞᱟᱹᱭᱛᱮ ᱵᱟᱢ ᱪᱟᱵᱟ ᱠᱮᱭᱟ, ᱛᱟᱣ ᱟᱢ ᱴᱷᱮᱱᱤᱧ ᱱᱮᱦᱚᱨᱚᱜ ᱟᱨᱦᱚᱸ ᱪᱮᱫ ᱪᱮᱫ ᱮᱢ ᱢᱚᱱᱮᱭᱟ ᱟᱵᱚ ᱥᱩᱵᱤᱫᱷᱟ ᱵᱚᱱ ᱦᱮᱸ ᱪᱮᱫ ᱪᱮᱫ ᱥᱩᱵᱤᱫᱷᱟ ᱵᱚᱱ ᱧᱟᱢᱫᱟ᱾
ᱦᱮᱸ ᱮᱠᱫᱚᱢ ᱵᱷᱟᱞᱤ ᱜᱮ ᱡᱟᱦᱟᱸ ᱠᱚᱧ ᱞᱟᱹᱭ ᱠᱮᱫ ᱱᱚᱜᱼᱚᱭ ᱡᱮᱢᱚᱱ ᱱᱮᱛᱟᱨ ᱵᱟᱥᱛᱚᱵ ᱨᱮᱜᱮ ᱡᱳᱫᱤᱭᱳ ᱜᱷᱩᱲᱤ ᱟᱫ ᱠᱟᱱ ᱛᱟᱵᱚᱱ ᱜᱮᱭᱟ ᱛᱚ ᱱᱚᱜᱼᱚᱭ ᱢᱚᱱᱮ ᱠᱟᱜ ᱢᱮ ᱦᱳᱭᱛᱳ ᱵᱟᱡᱟᱜ ᱡᱟᱦᱟᱱᱟᱜ ᱜᱮ ᱵᱟᱨᱦᱮ ᱠᱚᱦᱚᱸ ᱵᱚᱱ ᱥᱮᱱᱚᱜ ᱠᱟᱱᱟ ᱱᱤᱱᱟᱹᱜ ᱜᱟᱱ ᱩᱱᱫᱤᱱ ᱫᱚ ᱜᱷᱩᱲᱤ ᱵᱚᱱ ᱩᱭᱩᱝᱮᱫ ᱛᱟᱦᱮᱱᱟ ᱡᱟᱦᱟᱸ ᱫᱚ ᱦᱚᱭᱛᱳ ᱜᱷᱩᱲᱤ ᱨᱮ ᱟᱵᱟᱨ ᱵᱮᱴᱟᱨᱤ ᱪᱮᱧᱡ ᱢᱮ ᱤᱭᱟᱹ ᱪᱮᱧᱡ ᱢᱮ ᱟᱨ ᱱᱚᱣᱟ ᱫᱚ ᱡᱩᱤ ᱢᱟᱥᱮ ᱢᱟᱥᱮ ᱡᱩᱫᱤᱢ ᱨᱤᱪᱟᱨᱡᱽ ᱮᱟ ᱡᱟᱦᱟᱸ ᱛᱤᱱᱟᱹᱜ ᱪᱟᱨᱡᱽ ᱨᱮᱱᱟᱜ ᱤᱭᱟᱹ ᱠᱟᱱ ᱛᱟᱵᱚᱱᱟ ᱛᱟᱦᱚᱞᱮ ᱤᱧᱟᱹᱜ ᱴᱟᱭᱤᱢ ᱧᱮᱞ ᱦᱚᱸ ᱢᱚᱴᱟ ᱢᱩᱴᱤ ᱦᱩᱭᱩᱜ ᱠᱟᱱ ᱛᱤᱧ ᱜᱮᱭᱟ ᱟᱨ ᱥᱚᱵ ᱛᱷᱮᱠᱮ ᱥᱩᱵᱤᱫᱷᱟ ᱫᱩᱧ ᱧᱮᱞ ᱠᱟᱫᱟ ᱤᱧ ᱫᱚ ᱯᱟᱲᱦᱟᱜ ᱠᱷᱮᱛᱨᱮ ᱦᱚᱸ ᱱᱚᱜᱼᱚᱭ ᱡᱮᱢᱚᱱ ᱵᱤᱵᱷᱤᱱ ᱨᱚᱠᱚᱢᱟᱜ ᱮᱯᱥ ᱫᱟᱨᱟᱭ ᱛᱮ ᱟᱢᱮᱢ ᱯᱟᱲᱦᱟᱣ ᱫᱟᱲᱮᱭᱟᱜ ᱜᱮᱭᱟ ᱱᱚᱜᱼᱚᱭ ᱡᱩᱫᱤ ᱠᱚᱢᱯᱤᱴᱤᱴᱤᱵᱷ ᱞᱟᱭᱤᱱ ᱨᱮᱱᱟᱜ ᱡᱩᱫᱤᱢ ᱧᱮᱞᱟ ᱚᱱᱟ ᱴᱮᱠᱥᱴ ᱵᱩᱠ ᱢᱮᱱᱛᱮ ᱢᱤᱫᱴᱤᱱ ᱮᱯᱥ ᱢᱮᱱᱟᱜᱼᱟ ᱤᱭᱩ ᱥᱤ ᱞᱟᱭᱤᱵᱷ ᱨᱟᱱᱤᱝ ᱮᱢᱟᱜ ᱢᱮᱱᱟᱜᱼᱟ ᱱᱚᱸᱰᱮ ᱠᱷᱚᱱᱟᱜ ᱦᱚᱸ ᱟᱢ ᱟᱹᱰᱤ ᱜᱚᱴᱟᱝ ᱟᱜ ᱪᱚᱝ ᱥᱮᱴ ᱮᱢ ᱧᱟᱢᱟ ᱛᱚ ᱦᱚᱭᱱᱟ ᱠᱚ ᱥᱮᱴ ᱠᱷᱚᱱᱟᱜ ᱵᱩᱡᱽ ᱫᱟᱲᱮᱭᱟᱜᱼᱟ ᱡᱮ ᱤᱧ ᱪᱮᱫ ᱞᱮᱠᱟ ᱯᱨᱤᱯᱟᱨᱮᱥᱚᱱ ᱨᱮ ᱢᱤᱱᱟᱹᱧᱟ ᱟᱨ ᱪᱮᱫ ᱞᱮᱠᱟ ᱯᱨᱤᱯᱟᱨᱮᱥᱚᱱ ᱦᱟᱛᱟᱣ ᱞᱟᱜᱟᱣ ᱤᱧᱟᱹ ᱥᱮ ᱠᱚᱨᱟᱣ ᱞᱟᱜᱟᱣ ᱤᱧᱟᱹ
ᱛᱚ ᱱᱚᱣᱟ ᱞᱮᱠᱟ ᱠᱚᱛᱮᱧ ᱢᱮᱱᱟ ᱵᱟᱝ ᱢᱳᱵᱟᱭᱤᱞ ᱫᱚ ᱯᱟᱦᱤᱞ ᱠᱷᱚᱱᱟᱜ ᱫᱚ ᱟᱹᱰᱤ ᱜᱮ ᱥᱩᱵᱤᱫᱷᱟᱭ ᱟᱹᱜᱩ ᱟᱠᱟᱫ ᱛᱟᱵᱚᱱᱟ᱾
ᱦᱮᱸ ᱦᱮᱸᱥᱟᱹᱨᱤᱜᱮ ᱟᱹᱰᱤ ᱥᱩᱵᱤᱫᱷᱟ ᱠᱚ ᱟᱹᱜᱩ ᱟᱠᱟᱫ ᱵᱚᱱᱟ ᱛᱟᱣ ᱨᱮᱦᱚᱸ ᱡᱟᱦᱟᱸ ᱠᱚ ᱟᱢᱮᱢ ᱞᱟᱹᱭ ᱠᱮᱫᱟ ᱮᱠᱟᱞ ᱥᱟᱨᱤ ᱥᱟᱹᱨᱤ ᱜᱮ ᱛᱟᱣᱨᱮᱦᱚᱸ ᱟᱨ ᱦᱚᱸ ᱟᱨᱦᱚᱸ ᱡᱮᱢᱚᱱ ᱥᱩᱵᱤᱫᱷᱟ ᱠᱚᱵᱚᱱ ᱧᱮᱞ ᱧᱟᱢᱟ ᱟᱵᱚ ᱢᱳᱵᱟᱭᱤᱞ ᱛᱟᱞᱟᱛᱮ ᱛᱮ ᱠᱤᱪᱷᱩ ᱱᱟᱯᱟᱭ ᱥᱤᱠᱷᱚᱱᱟᱹᱛ ᱛᱤᱱᱟᱜ ᱱᱟᱯᱟᱭ ᱥᱤᱠᱷᱱᱟᱹᱛ ᱵᱚᱞᱛᱮ ᱟᱢ ᱡᱩᱫᱤ ᱡᱟᱦᱟᱱᱟᱜ ᱵᱟᱢ ᱵᱩᱡᱽ ᱫᱟᱲᱮᱭᱟᱫᱟ ᱡᱟᱦᱟᱱᱟᱜ ᱪᱤᱴᱷᱤ ᱪᱟᱯᱟᱴᱷᱤ ᱠᱚ ᱮᱴᱟᱜ ᱯᱟᱹᱨᱥᱤ ᱛᱮ ᱢᱮᱱᱟᱜᱼᱟ ᱟᱢ ᱥᱚᱸᱜᱮᱛᱮ ᱱᱚᱰᱮ ᱴᱨᱟᱱᱥᱞᱮᱴ ᱠᱟᱛᱮᱫ ᱟᱢᱟᱜ ᱯᱟᱹᱨᱥᱤ ᱛᱮᱢ ᱧᱮᱞ ᱯᱟᱲᱦᱟᱣ ᱫᱟᱲᱮᱭᱟᱜᱼᱟᱢ।
ᱮᱠᱫᱚᱢ ᱦᱮᱸ।
ᱟᱨ ᱱᱤᱛᱚᱜ ᱚᱠᱛᱚ ᱚᱠᱛᱚ ᱨᱮ ᱧᱮᱞ ᱢᱮ ᱡᱟᱦᱟᱸᱭ ᱮᱠᱞᱟ ᱚᱲᱟᱜ ᱨᱮ ᱢᱮᱱᱟᱭᱟ ᱩᱱᱤ ᱵᱟᱡᱟᱨ ᱵᱟᱭ ᱪᱟᱞᱟᱣ ᱫᱟᱲᱮᱭᱟᱜ ᱠᱟᱱᱟ ᱟᱢ ᱯᱷᱳᱱ ᱨᱮ ᱱᱚᱝᱠᱟᱱ ᱮᱯᱥ ᱠᱚ ᱢᱮᱱᱟᱜᱼᱟ ᱱᱚᱝᱠᱟ ᱛᱟᱞᱟᱛᱮ ᱡᱚᱢᱟᱜ ᱚᱰᱟᱨᱮᱢ ᱮᱢ ᱫᱟᱲᱮᱭᱟᱜᱼᱟ ᱱᱤᱡᱮᱨᱟᱜ ᱫᱩᱣᱟᱹᱨ ᱛᱮ ᱦᱤᱡᱩᱜᱼᱟ ᱡᱚᱢᱟᱜ ᱪᱮᱫ ᱥᱟᱱᱟᱢ ᱞᱮᱠᱟᱱᱟᱜ ᱡᱤᱱᱤᱥ ᱜᱮ ᱦᱚᱨᱚᱜ ᱵᱟᱫ ᱟᱰᱤ ᱵᱟᱨ ᱥᱟᱶᱛᱮ ᱦᱮᱸ ᱢᱟᱨᱟᱝ ᱢᱟᱨᱟᱝ ᱱᱟᱜᱟᱨ ᱠᱚᱨᱮᱜ ᱪᱟᱹᱞᱩ ᱠᱟᱱᱟ ᱵᱟᱹᱲᱛᱤ ᱧᱮᱞ ᱢᱮ ᱟᱢ ᱦᱟᱱᱛᱮ ᱱᱟᱛᱮᱢ ᱪᱟᱞᱟᱜ ᱠᱟᱱᱟ ᱟᱢ ᱢᱳᱵᱟᱭᱤᱞ ᱛᱮᱜᱮᱢ ᱴᱤᱯᱟᱹᱣ ᱞᱮᱠᱷᱟᱱ ᱜᱮ ᱟᱢ ᱢᱤᱫ ᱦᱚᱲᱮ ᱦᱤᱡᱩᱜᱼᱟᱢ ᱢᱚᱴᱚᱨ ᱥᱟᱭᱠᱮᱞ ᱛᱮ ᱟᱢ ᱫᱮᱡ
ᱟᱢ ᱫᱮᱡ ᱠᱟᱛᱮᱭ ᱤᱫᱤ ᱢᱮᱭᱟ ᱮᱠᱫᱚᱢ ᱦᱮᱸ। ᱦᱮᱸ ᱟᱨ ᱱᱚᱣᱟ ᱠᱚ ᱡᱤᱱᱤᱥ ᱫᱚ ᱞᱟᱦᱟ ᱛᱮᱫᱚ ᱵᱟᱝ ᱛᱟᱦᱮᱸ ᱠᱟᱱ ᱛᱟᱵᱚᱱᱟ ᱥᱮ ᱱᱚᱣᱟ ᱢᱳᱵᱟᱭᱤᱞ ᱠᱚ ᱦᱮᱡ ᱠᱟᱛᱮᱫ ᱱᱩᱱᱟᱹᱜ ᱠᱤᱪᱷᱩ ᱥᱩᱵᱤᱫᱷᱟ ᱵᱚᱱ ᱧᱟᱢᱮᱫ ᱛᱮᱧ ᱢᱮᱱᱟ ᱢᱳᱵᱟᱭᱤᱞ ᱫᱚ ᱵᱷᱟᱹᱞᱤ ᱜᱮᱭᱟ।
ᱦᱮᱸ ᱦᱮᱸ ᱦᱮᱸ ᱵᱷᱟᱹᱞᱤ ᱫᱚ ᱵᱷᱟᱹᱞᱤ ᱜᱮᱭᱟ। ᱟᱨ ᱡᱟᱦᱟᱸ ᱱᱚᱜᱼᱚᱭ ᱡᱮ ᱯᱟᱲᱦᱟᱣ ᱠᱟᱛᱷᱟᱢ ᱞᱟᱹᱭ ᱠᱮᱫᱟ ᱯᱟᱲᱦᱟᱣ ᱠᱚᱨᱮ ᱟᱭᱢᱟ ᱮᱯᱥ ᱠᱚᱨᱮ। ᱠᱤᱱᱛᱩ ᱱᱮᱛᱟᱨ ᱫᱚᱧ ᱧᱮᱞ ᱮᱫᱟ ᱟᱞᱮ ᱦᱚᱸᱜ -ᱚᱭ ᱤᱭᱩᱱᱤᱵᱷᱟᱨᱥᱤᱴᱤ ᱞᱮᱵᱮᱞ ᱠᱚᱨᱮ ᱫᱚ ᱚᱱᱠᱟᱱ ᱢᱮᱫ ᱴᱟ ᱥᱟᱵᱡᱮᱠᱴ ᱠᱚ ᱫᱚᱦᱚ ᱟᱠᱟᱫᱟ ᱱᱚᱣᱟ ᱫ ᱟᱢ ᱫᱚ ᱚᱱᱞᱟᱭᱤᱱ ᱠᱞᱟᱥ ᱜᱮ ᱢᱮᱱᱟᱜ ᱛᱟᱢᱟ। ᱚᱱᱞᱟᱭᱤᱱ ᱛᱮᱜᱮ ᱵᱷᱤᱰᱭᱳ ᱧᱮᱞ ᱦᱩᱭᱩᱜ ᱛᱟᱢᱟ ᱵᱷᱤᱰᱭᱳ ᱧᱮᱞ ᱛᱮᱜᱮ ᱞᱟᱜᱟᱣ ᱟᱢᱟ ᱵᱷᱤᱰᱭᱳ ᱵᱟᱢ ᱧᱮᱞ ᱞᱮᱟᱱ ᱵᱚᱨᱚᱝ ᱚᱱᱰᱮ ᱚᱴᱳᱢᱮᱴᱤᱠ ᱠᱚ ᱵᱩᱡᱽ ᱧᱟᱢᱟ।
ᱦᱮᱸ ᱦᱮᱸ ᱦᱮᱸ।
ᱵᱚᱞᱮ ᱵᱩᱡᱟᱹᱜ ᱠᱟᱱᱟ ᱯᱷᱳᱱ ᱵᱟᱝᱠᱷᱟᱱ ᱜᱮ ᱟᱢᱟᱜ ᱡᱤᱭᱚᱱ ᱫᱚ ᱢᱤᱫ ᱰᱚᱰᱮᱠ ᱵᱟᱝ ᱜᱟᱱᱚᱜ ᱠᱟᱱᱟ।
ᱦᱮᱸ ᱦᱮᱸ। ᱮᱠᱫᱚᱢ। ᱟᱨ ᱡᱩᱫᱤ ᱦᱮᱸ
ᱦᱮᱸ ᱞᱟᱹᱭ ᱢᱮ?
ᱟᱜ ᱟᱨ ᱵᱟᱹᱲᱤᱡ ᱫᱚ ᱢᱚᱴᱟᱢᱩᱴᱤ ᱵᱟᱹᱲᱤᱡ ᱦᱚᱸᱧ ᱢᱮᱱ ᱜᱮᱭᱟ ᱢᱟᱱᱮ ᱡᱟᱦᱟᱸ ᱞᱮᱠᱟ ᱡᱟᱦᱟᱱᱟᱜ ᱨᱮᱱᱟᱜ ᱜᱮ ᱵᱟᱹᱲᱤᱡ ᱵᱮᱥ ᱢᱮᱱᱟᱜᱼᱟ ᱚᱱᱟᱫᱚ ᱵᱟᱹᱲᱤᱡ ᱦᱚᱸ ᱢᱮᱱᱟᱜ ᱜᱮᱭᱟ। ᱱᱚᱜᱼᱚᱭ ᱱᱚᱜᱼᱚᱭ ᱡᱮᱢᱚᱱ ᱠᱟᱹᱴᱤᱡ ᱜᱤᱫᱽᱨᱟᱹ ᱠᱚ ᱢᱳᱵᱟᱭᱤᱞ ᱨᱮ ᱟᱹᱰᱤ ᱰᱷᱮᱨ ᱜᱮᱠᱚ ᱟᱥᱚᱠᱛᱚᱜ ᱠᱟᱱ ᱛᱟᱵᱳᱱᱟ ᱦᱮᱸ ᱟᱛᱚ ᱦᱩᱭᱠᱩᱫᱚ ᱢᱟᱱᱮ ᱮᱢᱚᱱ ᱢᱤᱫᱴᱤᱱ ᱦᱩᱭᱠᱩᱣᱟᱜ ᱫᱚ ᱟᱥᱚᱠᱛᱚ ᱠᱟᱠᱚ ᱠᱟᱱᱟᱵᱚᱱ ᱟᱵᱚ ᱜᱮ ᱦᱩᱭᱱᱤ ᱜᱤᱫᱽᱨᱟᱹ ᱡᱩᱫᱤ ᱠᱟᱴᱤᱡ ᱜᱤᱫᱽᱨᱟᱹ ᱜᱮ ᱡᱩᱫᱤ ᱨᱟᱜ ᱮᱫᱟ ᱩᱱᱤ ᱫᱚ ᱢᱳᱵᱟᱭᱤᱞ ᱨᱮ ᱢᱤᱫᱴᱤᱱ ᱥᱮᱨᱮᱧ ᱵᱚᱱ ᱪᱟᱹᱞᱩᱭᱟᱭ ᱠᱟᱱᱟ ᱥᱮ ᱜᱮ ᱵᱚᱱ ᱪᱟᱹᱞᱩᱣᱟᱭ ᱠᱟᱱᱟ ᱩᱱᱤ ᱫᱚᱭ ᱛᱷᱤᱨᱚᱜ ᱠᱟᱱᱟ। ᱟᱫᱚ ᱩᱱᱤ ᱫᱚ ᱚᱱᱠᱟ ᱚᱱᱠᱟ ᱛᱮᱦᱚ ᱟᱥᱚᱠᱛᱚᱜ ᱠᱟᱱᱟ ᱢᱳᱵᱟᱭᱤᱞ ᱪᱮᱛᱟᱱ ᱜᱮ ᱩᱱᱤ ᱫᱚ ᱰᱷᱮᱨ ᱢᱟᱱᱮ ᱢᱤᱫᱴᱤᱱ ᱤᱭᱟᱹ ᱛᱟᱦᱮᱱ ᱠᱟᱱ ᱛᱟᱭᱟ।
ᱛᱚ ᱱᱚᱣᱟ ᱤᱫᱤ ᱠᱟᱛᱮᱫ ᱦᱚᱸ ᱢᱤᱫᱴᱤᱱ ᱦᱩᱰᱤᱧ ᱜᱤᱫᱽᱨᱟᱹᱭᱟᱜ ᱟᱹᱰᱤ ᱡᱳᱨ ᱤᱯᱷᱮᱠᱴ ᱯᱟᱲᱟᱜ ᱠᱟᱱ ᱛᱟᱭᱟ।
ᱦᱮᱸ ᱠᱟᱨᱚᱱ ᱱᱤᱡᱮ ᱦᱚᱧ ᱧᱮᱞ ᱟᱠᱟᱫᱟ ᱧᱮᱞ ᱵᱟᱲᱟ ᱦᱩᱭ ᱟᱠᱟᱱᱟ ᱢᱮᱱᱛᱮ ᱦᱩᱰᱤᱧ ᱜᱤᱫᱽᱨᱟᱹ ᱫᱚ ᱥᱟᱹᱨᱤ ᱠᱟᱛᱷᱟ ᱠᱟᱱ ᱜᱮᱭᱟ ᱢᱳᱵᱟᱭᱤᱞ ᱵᱟᱝ ᱮᱢᱟᱭ ᱠᱷᱟᱱ ᱵᱟᱥ ᱠᱚᱨᱮᱢ ᱫᱮᱡ ᱵᱟᱲᱟ ᱱᱚᱝᱠᱟ ᱦᱩᱭ ᱟᱠᱟᱱᱟ ᱢᱳᱵᱟᱭᱤᱞ ᱵᱟᱭ ᱧᱮᱞ ᱞᱮᱠᱷᱟᱱ ᱱᱩᱭ ᱜᱤᱫᱽᱨᱟ ᱛᱤᱸᱜᱩ ᱦᱚᱸ ᱵᱟᱭ ᱛᱤᱜᱩᱱ, ᱟᱪᱪᱷᱟ ᱥᱟᱶᱛᱮ ᱯᱟᱲᱦᱟᱣ ᱨᱮᱱᱟᱜ ᱫᱚ ᱚᱵᱚᱥᱳᱭ ᱱᱚᱝᱠᱟ ᱦᱩᱭᱩᱜ ᱠᱟᱱ ᱜᱮᱭᱟ ᱟᱨ ᱡᱟᱦᱟᱸᱭ ᱞᱟᱹᱴᱩ ᱜᱤᱫᱽᱨᱟᱹ ᱦᱚᱸ ᱱᱚᱝᱠᱟ ᱧᱮᱞᱟ ᱢᱳᱵᱟᱭᱤᱞ ᱧᱮᱞ ᱧᱮᱞᱛᱮ ᱢᱮᱫᱦᱚ ᱠᱚ ᱱᱚᱥᱴᱚᱜ ᱛᱚ ᱠᱟᱱ ᱛᱟᱠᱚᱣᱟ ᱪᱚᱥᱢᱟ ᱵᱮᱵᱚᱦᱟᱨ ᱦᱩᱭᱩᱜ ᱠᱟᱱ ᱛᱟᱠᱚᱣᱟ।
ᱦᱮᱸ ᱦᱮᱸ᱾ ᱮᱠᱫᱳᱢ᱾ ᱟᱫᱚ ᱚᱱᱮ ᱟᱢᱮᱢ ᱢᱮᱱ ᱠᱮᱫ ᱞᱮᱠᱟ ᱡᱮ ᱠᱚᱛᱚᱠ ᱜᱩᱞᱟ. ᱮᱢᱚᱱ ᱢᱤᱫᱴᱤᱱ ᱠᱮᱞᱟᱥ ᱛᱟᱦᱮᱱᱟ ᱡᱟᱦᱟᱸ ᱫᱚ ᱚᱱᱞᱟᱭᱤᱱ ᱛᱮ ᱠᱮᱞᱟᱥ ᱜᱮ ᱞᱟᱜᱟᱣ ᱢᱮᱭᱟ, ᱛᱟᱦᱞᱮ ᱦᱳᱭ ᱱᱤᱛᱚᱜ ᱟᱢ ᱫᱤᱨᱜᱚ ᱮᱠ ᱜᱷᱚᱱᱴᱟ ᱫᱮᱲ ᱜᱷᱚᱱᱴᱟ ᱨᱮᱱᱟᱜ ᱡᱟᱦᱟᱸ ᱠᱮᱞᱟᱥ ᱛᱟᱦᱮᱱᱟ, ᱚᱱᱟ ᱛᱮ ᱟᱢᱫᱚ ᱠᱚᱨᱟᱣ ᱜᱮ ᱞᱟᱜᱟᱣ ᱢᱮᱭᱟ ᱛᱟᱦᱚᱞᱮ ᱦᱳ ᱚᱸᱰᱮ ᱫᱚ ᱟᱢ ᱫᱚ ᱦᱚᱭ ᱚᱱᱟ ᱢᱮᱱ ᱤᱯᱷᱮᱠᱴ ᱯᱟᱲᱟᱜ ᱨᱮᱦᱚᱸ ᱟᱢ ᱛᱚᱠᱷᱚᱱ ᱫᱚ ᱢᱟᱱᱮ ᱢᱤᱫᱴᱤᱱ ᱵᱟᱫᱽᱫᱷᱚ ᱵᱟᱫᱽᱫᱷᱚᱛᱟᱜ ᱠᱟᱱᱟ ᱡᱮ ᱠᱚᱨᱟᱣ ᱜᱮ ᱦᱩᱭᱩᱜ ᱠᱟᱱᱟ᱾
ᱦᱮᱸ ᱦᱮᱸ ᱦᱮᱸ ᱟᱫᱚ ᱱᱚᱜ ᱱᱚᱣᱟ ᱫᱚᱧ ᱧᱮᱞ ᱮᱫᱟ ᱟᱢ ᱫᱚ ᱱᱚᱝᱠᱟᱱ ᱠᱮᱞᱟᱥ ᱠᱷᱮᱛᱨᱮ ᱫᱚ ᱢᱤᱫ ᱵᱟᱨ ᱜᱤᱫᱽᱨᱟᱹᱜ ᱫᱚ ᱱᱚᱝᱠᱟ ᱫᱚ ᱰᱤᱥᱴᱟᱵ ᱫᱚ ᱦᱩᱭᱩᱜ ᱠᱟᱱ ᱜᱮ ᱱᱚᱝᱠᱟ ᱪᱚᱥᱢᱟ ᱵᱮᱵᱚᱦᱟᱨ ᱠᱟᱛᱮᱧ ᱧᱮᱞ ᱫᱟ ᱚᱞᱚᱜ ᱯᱟᱲᱦᱟᱜ ᱠᱟᱱᱟ ᱠᱚᱲᱟ ᱠᱤᱱᱛᱩ ᱢᱳᱵᱟᱭᱤᱞ ᱫᱚ ᱤᱧ ᱫᱚ ᱞᱟᱹᱭᱫᱟᱹᱧ ᱮ ᱟᱢ ᱪᱤᱠᱟ ᱠᱟᱛᱮᱢ ᱵᱮᱵᱚᱦᱟᱨᱭᱟ ᱚᱱᱠᱟ ᱠᱟᱛᱮ ᱜᱮ ᱵᱮᱵᱚᱦᱟᱨᱚᱜᱼᱟ ᱠᱟᱨᱚᱱ ᱧᱮᱞ ᱵᱟᱲᱟ ᱦᱩᱭ ᱠᱟᱱᱟ ᱡᱟᱦᱟᱸᱭ ᱢᱚᱱᱮ ᱠᱟᱜ ᱢᱮ ᱡᱟᱦᱟᱱᱟᱜ ᱵᱷᱤᱰᱭᱳ ᱧᱮᱞ ᱯᱮᱞᱟᱴᱯᱷᱨᱚᱢ ᱨᱮᱢ ᱵᱚᱞᱚᱭᱮᱱᱟ ᱤᱭᱩᱴᱩᱵᱽ ᱠᱚᱨᱮ ᱟᱢ ᱡᱩᱫᱤ ᱢᱤᱫᱴᱟᱝ ᱢᱚᱱᱮ ᱠᱟᱛᱮ ᱱᱮᱛᱟ ᱛᱟᱦᱚᱞᱮ ᱚᱱᱟ ᱞᱟᱹᱜᱤᱫ ᱟᱢ ᱞᱟᱹᱜᱤᱫ ᱚᱱᱟ ᱫᱚ ᱠᱷᱟᱨᱟᱯ ᱮᱱᱟ ᱚᱱᱟ ᱚᱠᱛᱚ ᱨᱮᱫᱚ
ᱦᱮᱸ ᱦᱮᱸ ᱦᱮᱸ ᱦᱩᱸ
ᱟᱫᱚ ᱚᱱᱮ ᱛᱚ ᱵᱦᱟᱹᱞᱤ ᱛᱟᱦᱮᱱ ᱠᱷᱟᱱ ᱵᱟᱹᱲᱤᱡ ᱦᱚᱸ ᱛᱟᱦᱮᱱ ᱜᱮᱭᱟ ᱡᱚᱛᱚ ᱡᱤᱱᱤᱥ ᱨᱮᱱᱟᱜ ᱜᱮ ᱾ ᱛᱚᱵᱮ ᱰᱷᱮᱨ ᱠᱟᱭ ᱛᱮᱫᱚ ᱵᱷᱟᱞᱤ ᱥᱮᱱ ᱜᱤᱧ ᱢᱮᱱᱟ ᱴᱷᱤᱠ ᱴᱷᱟᱠᱮᱢ ᱵᱮᱵᱚᱦᱟᱨ ᱱᱚᱣᱟ ᱫᱚ ᱠᱟᱨᱚᱱ ᱟᱢ ᱩᱯᱚᱨ ᱱᱤᱨᱵᱷᱚᱨᱚᱜ ᱠᱟᱱᱟ ᱥᱮ ᱵᱮᱵᱚᱦᱟᱨ ᱨᱮ᱾ ᱟᱢ ᱡᱟᱦᱟᱸ ᱞᱮᱠᱟᱢ ᱵᱮᱵᱚᱦᱟᱨᱮ ᱠᱟᱱᱟ ᱩᱱᱤ ᱫᱚ ᱚᱱᱠᱟᱭ ᱵᱮᱵᱚᱦᱟᱨᱚᱜ ᱠᱟᱱᱟ᱾ ᱩᱱᱤ ᱛᱮᱫᱚ ᱟᱨ ᱵᱟᱭ ᱪᱟᱞᱟᱜ ᱠᱟᱱᱟ ᱮ ᱦᱮᱸ ᱟᱨᱚ ᱡᱮᱢᱚᱱ ᱱᱤᱛᱚᱜ ᱡᱟᱦᱟᱸ ᱞᱮᱠᱟ ᱱᱚᱜᱼᱚᱭ ᱮ ᱟᱫᱷᱟᱨ ᱥᱟᱶ ᱛᱮᱦᱚᱸᱼᱼ ᱢᱳᱵᱟᱭᱤᱞ ᱱᱟᱢᱵᱟᱨ ᱞᱤᱝᱠ ᱞᱟᱜᱟᱜ ᱠᱟᱱᱟ ᱥᱮ ᱵᱮᱝᱠ ᱨᱮᱦᱚᱸ ᱱᱤᱛᱚᱜ ᱫᱚ ᱞᱟᱜᱟᱜ ᱠᱟᱱᱟ ᱡᱟᱦᱟᱸ ᱫᱚ ᱩᱱᱫᱤᱱ ᱫᱚᱼᱼ ᱚᱱᱠᱟ ᱫᱚ ᱵᱟᱝ ᱞᱟᱜᱟᱜ ᱠᱟᱱ ᱛᱟᱦᱮᱱᱟ᱾ ᱡᱟᱦᱟᱱᱟᱜ ᱜᱮ ᱡᱚᱛᱚ ᱡᱤᱱᱤᱥ ᱨᱮᱜᱮ ᱞᱟᱜᱟᱜ ᱠᱟᱱᱟ ᱛᱟᱦᱚᱞᱮ ᱢᱳᱵᱟᱭᱤᱞ ᱵᱷᱟᱹᱞᱤ ᱠᱚ ᱢᱚᱱᱮ ᱡᱚᱛᱚ ᱦᱚᱲ ᱵᱷᱟᱹᱞᱤ ᱵᱚᱱ ᱢᱚᱱᱮᱭᱮᱫᱟ ᱚᱱᱟ ᱦᱚᱛ ᱮᱡ ᱛᱮᱦᱚᱸ ᱢᱳᱵᱟᱭᱤᱞ ᱫᱚ ᱮ ᱚᱱᱟᱼᱼ ᱠᱚ ᱡᱤᱱᱤᱥ ᱵᱚᱱ ᱞᱤᱝᱠ ᱦᱚᱪᱚᱭᱮᱫᱟ
ᱚᱵᱚᱥᱥᱳᱭ ᱚᱵᱚᱥᱥᱳᱭ ᱠᱟᱨᱚᱱ ᱦᱮᱸ ᱢᱳᱵᱟᱭᱤᱞ ᱛᱟᱞᱟᱛᱮᱧ ᱧᱮᱞᱫᱟ ᱢᱤᱫ ᱯᱚᱠᱠᱷᱮ ᱥᱤᱠᱩᱨᱤᱴᱤ ᱠᱚᱦᱚᱸ ᱵᱟᱹᱲᱛᱤ ᱠᱟᱱᱟ ᱢᱟᱱᱮ ᱟᱵᱚ ᱱᱤᱡᱮᱨᱟᱜ ᱪᱤᱠᱟᱹᱭ ᱞᱟᱹᱭᱟᱹᱧ ᱡᱟᱦᱟᱱᱟᱜ ᱡᱤᱱᱤᱥ ᱟᱢᱟᱜ ᱡᱤᱱᱤᱥ ᱵᱟᱭ ᱳᱯᱮᱱ ᱫᱟᱲᱮᱭᱟᱜᱼᱟ ᱟᱢᱟᱜ ᱱᱚᱰᱮ ᱳ ᱴᱤ ᱯᱤᱼᱼ ᱦᱤᱡᱩᱜᱼᱟ ᱳ ᱴᱤ ᱯᱤ ᱵᱷᱮᱨᱤᱯᱷᱟᱭ ᱦᱩᱭᱩᱜ ᱛᱟᱭ ᱟᱨ ᱡᱩᱫᱤᱼᱼ ᱵᱟᱹᱲᱤᱡ ᱫᱤᱠ ᱫᱤᱭᱮ ᱱᱚᱛᱮ ᱥᱮᱫᱛᱮᱢ ᱧᱮᱞᱟ ᱡᱟᱦᱟᱸᱭ ᱢᱳᱵᱟᱭᱤᱞ ᱜᱷᱟᱱᱴᱟ ᱱᱟᱯᱟᱭ ᱛᱮ ᱵᱟᱠᱚ ᱵᱟᱲᱟᱭᱟ ᱠᱟᱹᱴᱤᱡ ᱱᱩᱠᱩ ᱫᱚ ᱠᱟᱹᱴᱤᱡᱼᱼ ᱠᱚ ᱟᱸᱡᱷᱟᱴᱚᱜᱼᱟ᱾ ᱢᱚᱱᱮ ᱠᱟᱜ ᱢᱮ ᱡᱩᱫᱤ ᱚᱱᱮ ᱯᱚᱭᱥᱟ ᱨᱮᱱᱟᱜ ᱯᱷᱳᱱ ᱯᱮ ᱜᱩᱜᱩᱞ ᱯᱮ ᱨᱮᱱᱟᱜ ᱡᱩᱫᱤᱢ ᱠᱟᱛᱷᱟᱭᱟ᱾ ᱢᱤᱫᱥᱚ ᱡᱟᱭᱜᱟ ᱨᱮ ᱢᱤᱫ ᱦᱟᱡᱟᱨ ᱨᱮ ᱴᱤᱯᱟᱹ ᱜᱚᱫ ᱛᱟᱭᱟ ᱛᱟᱦᱚᱞᱮ ᱱᱩᱠᱩ ᱦᱚᱲ ᱫᱚ ᱦᱚᱨᱚᱵᱚᱨᱚ ᱟᱹᱰᱤ ᱨᱚᱠᱚᱢᱼᱼ ᱟᱠᱟ ᱠᱟᱹᱴᱤᱡ ᱱᱟᱥᱮ ᱵᱟᱠᱚ ᱵᱟᱲᱟᱭᱟ
ᱦᱮᱸ ᱦᱮᱸ ᱟᱫᱚ ᱚᱱᱟ ᱫᱚᱼᱼ ᱚᱱᱮ ᱛᱚ ᱵᱮᱵᱚᱦᱟᱨ ᱪᱮᱛᱟᱱ ᱜᱮᱥᱮ ᱱᱤᱨᱵᱷᱚᱨᱚᱜ ᱠᱟᱱᱟ᱾ ᱮ ᱡᱟᱦᱟᱸ ᱞᱮᱠᱟ ᱦᱟᱸᱜᱼᱼ ᱟᱢᱮᱢ ᱵᱮᱵᱚᱦᱟᱨᱮᱫ ᱠᱟᱱᱟ ᱚᱱᱠᱟ ᱜᱮ ᱦᱟᱸᱜ ᱢᱳᱵᱟᱭᱤᱞ ᱦᱚᱸᱭ ᱟᱢᱮ ᱮᱢᱟᱢ ᱠᱟᱱᱟ ᱯᱚᱨᱤᱥᱮᱵᱟ ᱦᱟᱸᱜ
ᱦᱮᱸ
ᱦᱳᱭ
ᱟᱨ ᱧᱮᱞ ᱜᱟᱱᱚᱜ ᱠᱟᱱᱟ ᱡᱮ ᱢᱳᱵᱟᱭᱤᱞ ᱛᱟᱞᱟᱛᱮ ᱱᱚᱜᱼᱚᱭ ᱡᱮᱼᱼ ᱥᱮᱨᱢᱟ ᱪᱮᱛᱟᱱ ᱛᱮ ᱩᱰᱟᱹᱣ ᱠᱟᱛᱮᱫ ᱠᱚ ᱪᱟᱜ ᱠᱟᱱᱟ ᱦᱟᱱᱟ ᱫᱤᱥᱚᱢ ᱠᱷᱚᱱ ᱱᱟᱣᱟ ᱫᱤᱥᱚᱢ᱾ ᱚᱱᱟ ᱨᱮᱱᱟᱜ ᱴᱤᱠᱤᱴ ᱢᱤᱠᱤᱴ ᱠᱟᱴᱟᱣ ᱡᱷᱚᱛᱚ ᱢᱳᱵᱟᱭᱤᱞ ᱛᱮᱜᱮ ᱠᱚᱨᱟᱣ ᱜᱟᱱᱚᱜ ᱠᱟᱱᱟ ᱫᱩᱲᱩᱵ ᱫᱩᱲᱩᱵ ᱡᱩᱫᱤᱢ ᱞᱟᱹᱭᱟ ᱚᱱᱟ ᱪᱟᱹᱠᱨᱤ ᱵᱟᱹᱠᱨᱤ ᱠᱷᱮᱛᱨᱮ ᱯᱷᱚ ᱯᱷᱚᱨᱚᱢ ᱯᱷᱤᱞᱟᱯ ᱠᱚᱦᱚᱸ ᱢᱳᱵᱟᱭᱤᱞ ᱛᱮ ᱜᱟᱱᱚᱜ ᱠᱟᱱᱟ ᱚᱱᱟ ᱠᱚ ᱢᱤᱫᱴᱟᱝ ᱤᱧ ᱫᱷᱤᱱ ᱟᱹᱰᱤ ᱢᱤᱫᱴᱟᱝ ᱮ ᱱᱟᱯᱟᱭ ᱚᱯᱚᱨᱪᱩᱱᱤᱴᱤ ᱵᱚᱱ ᱧᱟᱢ ᱟᱠᱟᱫᱟ ᱾
ᱤᱧ ᱦᱚᱸ ᱦᱚᱡ ᱱᱟ ᱫᱟ ᱮᱫᱚᱢ ᱟᱹᱰᱤ ᱡᱳᱨᱜᱮᱧ ᱢᱚᱱᱮᱭᱟ ᱢᱟᱱᱮ ᱯᱟᱲᱦᱟᱜ ᱜᱤᱫᱽᱨᱟᱹ ᱯᱚᱠᱠᱷᱮ ᱫᱚ ᱩᱱᱤ ᱡᱩᱫᱤ ᱯᱟᱲᱦᱟᱜ ᱞᱟᱹᱜᱤᱫ ᱛᱮ ᱡᱩᱫᱤ ᱠᱟᱹᱢᱤᱨᱮ ᱞᱟᱜᱟᱣᱟ ᱛᱟᱦᱚᱞᱮ ᱩᱱᱤ ᱫᱚ ᱮᱢᱚᱱ ᱠᱳᱱᱳ ᱠᱟᱹᱢᱤ ᱵᱟᱹᱱᱩᱜ ᱛᱟᱭᱟ ᱡᱟᱦᱟᱸ ᱫᱚ ᱵᱟᱭ ᱠᱚᱨᱟᱣ ᱫᱟᱲᱮᱭᱟᱜᱼᱟ ᱾
ᱡᱚᱛᱚ ᱨᱚᱠᱚᱢᱟᱜ ᱠᱟᱹᱢᱤᱜᱮ ᱠᱚᱨᱟᱣ ᱫᱟᱲᱮᱣᱟᱜᱼᱟ ᱾
ᱦᱮᱸ ᱟᱨ ᱱᱚᱜᱼᱚᱭ ᱡᱮ ᱤᱱᱴᱟᱨᱱᱮᱴ ᱦᱮᱡ ᱟᱠᱟᱱᱟ ᱚᱱᱟ ᱛᱟᱞᱟᱛᱮ ᱪᱤᱠᱟᱹᱜ ᱠᱟᱱᱟ ᱟᱵᱚᱣᱟᱜ ᱯᱨᱚᱛᱮᱠ ᱠᱚ ᱡᱤᱱᱤ ᱚᱱᱟ ᱛᱟᱞᱟ ᱛᱮᱵᱚᱱ ᱨᱮᱠᱚᱨᱰ ᱫᱟ ᱟᱵᱚᱣᱟᱜ ᱥᱟᱱᱛᱟᱞᱤ ᱯᱟᱹᱨᱥᱤ ᱡᱮᱢᱚᱱ ᱡᱤᱭᱟᱹᱲ ᱛᱟᱦᱮᱱ ᱢᱟ ᱡᱟᱭᱡᱩᱜᱽ ᱡᱚᱛᱚ ᱫᱤᱱ ᱱᱚᱣᱟ ᱫᱷᱩᱲᱤ ᱫᱷᱟᱹᱨ ᱡᱤᱣᱤ ᱛᱟᱦᱮᱱ ᱵᱟᱧᱪᱟᱣ ᱛᱟᱦᱮᱱᱟ ᱱᱚᱜᱼᱱᱟ ᱟᱵᱚᱣᱟᱜ ᱯᱟᱹᱨᱥᱤ ᱫᱚ ᱯᱟᱸᱡᱟ ᱛᱟ ᱠᱚ ᱧᱟᱢ ᱛᱟᱵᱚ ᱱᱚᱣᱟ ᱢᱳᱵᱟᱭᱤᱞ ᱛᱮ ᱛᱟᱦᱚᱞᱮ ᱚᱱᱟ ᱢᱤᱫᱴᱟᱱ ᱛᱤᱱᱟᱹᱜ ᱢᱟᱨᱟᱝ ᱮᱸᱜ ᱢᱟᱱᱮ ᱛᱤᱱᱟᱹᱜ ᱱᱟᱯᱟᱭ ᱡᱤᱱᱤᱥ ᱠᱟᱱᱟ ᱢᱮᱱᱛᱮ ᱚᱱᱟ ᱫᱚ ᱩᱭᱦᱟᱹᱨ ᱛᱮᱦᱚᱸ
ᱮᱠᱫᱚᱢ ᱮᱠᱫᱚᱢ ᱦᱮ
ᱦᱮᱸ
ᱡᱟᱭ ᱦᱳᱠ ᱱᱚᱜ-ᱚᱭ ᱚᱠᱛᱚ ᱠᱚᱦᱚᱸ ᱛᱚ ᱦᱩᱭ ᱤᱫᱤᱜ ᱠᱟᱱ ᱛᱟᱞᱟᱝ ᱾ ᱦᱮᱸ, ᱴᱷᱤᱠ᱾
ᱦᱮᱸ ᱦᱮᱸ ᱦᱮᱸ, ᱞᱟᱹᱭᱮᱫᱟᱹᱧ ᱚᱠᱛᱚ ᱠᱚ ᱦᱩᱭ ᱤᱫᱤᱜ ᱠᱟᱱ ᱛᱟᱦᱮᱸᱱᱟ ᱾ ᱟᱫᱚ ᱞᱟᱹᱭ ᱫᱚ ᱚᱱᱟ ᱜᱤᱧ ᱞᱟᱹᱭᱮᱫ ᱛᱟᱦᱮᱸᱱᱟᱤᱧ᱾ ᱯᱩᱛᱷᱤ-ᱢᱩᱛᱷᱤ ᱨᱮ ᱚᱞ ᱠᱟᱛᱮᱢ ᱫᱚᱦᱚ ᱞᱮᱠᱷᱟᱱ ᱞᱤᱸᱫᱤᱨ-ᱯᱤᱸᱫᱤᱨ ᱠᱚ ᱡᱚᱢᱟ, ᱢᱮᱱᱠᱷᱟᱱ ᱱᱚᱣᱟ ᱫᱚ ᱮᱢᱚᱱ ᱤᱱᱴᱟᱨᱱᱮᱴ ᱡᱤᱱᱤᱥ ᱠᱟᱱᱟ ᱾ ᱞᱤᱸᱫᱤᱨ-ᱢᱤᱸᱫᱤᱨ ᱪᱤᱞᱤ ᱦᱚᱸ ᱪᱮᱫ ᱵᱟᱠᱚ ᱡᱚᱢᱟ ᱾
ᱦᱮᱸ ᱦᱮᱸ ᱦᱮᱸ, ᱮᱠᱫᱚᱢ ᱾
ᱴᱷᱤᱠ ᱜᱮᱭᱟ ᱢᱟ ᱮᱱᱠᱷᱟᱱ ᱱᱤᱛᱚᱜ ᱫᱚ ᱚᱱᱠᱟ ᱜᱮ ᱞᱟᱝ ᱜᱚᱞᱯᱷᱚᱭᱟ, ᱟᱨᱦᱚᱸ ᱯᱚᱨᱮ ᱛᱮ ᱞᱟᱝ ᱜᱟᱯᱟᱞ ᱢᱟᱨᱟᱜ-ᱟ ᱾
ᱦᱮᱸ ᱦᱮᱸ, ᱮᱠᱫᱚᱢ ᱾ᱜᱟᱯᱟᱞᱢᱟᱨᱟᱣ ᱢᱟᱛᱚ ᱦᱩᱭᱩᱜ ᱜᱮᱭᱟ ᱦᱟᱸᱜ ᱟᱨᱚ ᱱᱚᱝᱠᱟ ᱜᱮ ᱾